ᱦᱮᱸ ᱜᱚᱝᱠᱮ ᱡᱚᱦᱟᱨ ᱜᱮ,
ᱟᱸᱡᱚᱢᱮᱜ-ᱟ ᱵᱮᱱ?
ᱡᱚᱦᱟᱨ ᱜᱮ ᱜᱚᱝᱠᱮ ᱦᱩᱸ
ᱟᱸᱡᱚᱢᱮᱜ-ᱟ ᱵᱮᱱ?
ᱦᱚᱸ ᱟᱸᱡᱚᱢᱚᱜ ᱠᱟᱱ ᱜᱮᱭᱟ᱾
ᱟᱸᱡᱚᱢᱮᱜᱼᱟ ᱢᱮᱱᱮᱜ
ᱦᱚᱸ ᱟᱸᱡᱚᱢᱚᱜ ᱠᱟᱱ ᱜᱮᱭᱟ ᱜᱚᱝᱠᱮ᱾
ᱛᱟᱦᱚᱞᱮ ᱡᱚᱢ ᱵᱟᱲᱟ ᱠᱮᱜᱼᱟ ᱵᱟᱝᱜᱮ ᱢᱮᱱᱮᱜ-ᱟ ᱞᱤᱧ ᱡᱚᱢ ᱵᱟᱲᱟ
ᱦᱚᱸ ᱟᱹᱣᱨᱤ ᱡᱚᱢ ᱵᱟᱲᱟ ᱦᱩᱭᱩᱜ-ᱟ ᱦᱚᱸᱜ-ᱚᱭ ᱟᱹᱣᱨᱤ ᱡᱚᱢ ᱵᱟᱲᱟ ᱦᱩᱭᱩᱜ-ᱟ᱾ ᱟᱹᱣᱨᱤ ᱡᱚᱢ ᱦᱩᱭᱩᱜ-ᱟ ᱦᱟᱸᱜ ᱡᱚᱢ ᱦᱩᱭᱩᱜ-ᱟ ᱟᱨᱠᱤ ᱟᱫᱚ ᱦᱚᱸᱜ-ᱚᱭ ᱟᱵᱚ, ᱜᱚᱝᱠᱮ ᱞᱟᱹᱭ ᱦᱩᱭᱩᱜ ᱠᱟᱱᱟ᱾ ᱟᱸ ᱟᱹᱵᱤᱱ ᱦᱚᱸ ᱱᱟᱯᱟᱭ ᱵᱟᱲᱟ ᱜᱮᱭᱟ ᱵᱤᱱ?
ᱦᱚᱸ ᱱᱟᱯᱟᱭ ᱵᱟᱲᱟ ᱜᱮ᱾ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱛ ᱫᱚ ᱚᱸ ᱫᱟᱜᱽ ᱨᱮ ᱞᱚᱦᱚᱫ ᱵᱟᱲᱟ ᱦᱩᱭᱮᱱ ᱜᱮᱭᱟ ᱟᱫᱚ, ᱨᱩᱣᱟᱹ ᱠᱚᱫᱚ ᱵᱟᱭ ᱦᱩᱭ ᱠᱟᱱ ᱜᱮᱭᱟ᱾ ᱨᱩᱣᱟᱹ ᱠᱚᱦᱚᱸ ᱵᱟᱭ ᱦᱩᱭ ᱠᱟᱱ ᱜᱮᱭᱟ ᱟᱫᱚ,
ᱠᱩᱠᱞᱤ ᱫᱚᱦᱚ ᱦᱩᱭᱩᱜ ᱠᱟᱱᱟ ᱡᱮ
ᱦᱮᱸ ᱞᱟᱹᱭ ᱵᱮᱱ ᱢᱟ ᱠᱩᱠᱞᱤ ᱵᱮᱱ,
ᱦᱩᱭᱩᱜ ᱠᱟᱱᱟ ᱱᱤᱛᱚᱜ ᱟᱫᱚ, ᱟᱵᱚ ᱵᱚ ᱧᱮᱞᱮᱜ-ᱟ ᱡᱮ ᱟᱵᱚ ᱥᱟᱶᱛᱟ ᱨᱮᱜᱮ ᱵᱚᱱ ᱧᱮᱞᱮᱜ-ᱟ ᱡᱮ ᱟᱹᱛᱩ ᱠᱚᱨᱮ ᱚᱱ ᱚᱱᱠᱟᱱᱟᱜ ᱡᱩᱢᱤᱫ ᱜᱮ ᱦᱤᱛᱚᱜ ᱵᱚ ᱪᱟᱵᱟᱜ ᱠᱟᱱ ᱛᱟᱵᱚᱱᱟ ᱟᱨ ᱡᱩᱢᱤᱫ ᱫᱚᱵᱚ ᱪᱤᱠᱟᱹᱛᱮᱵᱚᱱ ᱟᱹᱜᱩ ᱫᱟᱲᱮᱭᱟᱜ-ᱟ ᱢᱟᱥᱮ ?
ᱡᱩᱢᱤᱫ ᱪᱤᱠᱟ ᱛᱮᱵᱚ ᱟᱹᱜᱩᱭᱟ ᱱᱚᱣᱟ ᱢᱟ ᱟᱹᱰᱤ ᱟᱱᱟᱴ ᱠᱩᱠᱞᱤ ᱵᱮᱱ ᱢᱮᱱᱠᱮᱜ-ᱟ ᱜᱚᱝᱠᱮ᱾ ᱛᱚᱵᱩ ᱟᱹᱞᱤᱧ ᱞᱤᱧ ᱨᱤᱠᱟᱹᱭᱮᱜ-ᱟ ᱱᱚᱣᱟ ᱟᱵᱤᱱᱟᱜ ᱛᱮᱞᱟ ᱨᱩᱣᱟᱹᱲ ᱞᱟᱹᱜᱤᱱ ᱡᱩᱢᱤᱫ ᱪᱤᱠᱟ ᱛᱮᱵᱚ ᱟᱹᱜᱩᱭᱟ, ᱟᱵᱩᱣᱟᱜ ᱡᱩᱢᱤᱫ ᱦᱤᱡᱩᱜ ᱛᱟᱵᱚᱱᱟ ᱩᱱᱨᱮᱜᱮ ᱡᱚᱠᱷᱚᱱ ᱜᱮ ᱟᱵᱚ ᱵᱚᱱ ᱢᱚᱱᱮᱭᱟ ᱡᱮ ᱟᱞᱮ ᱫᱚ, ᱟᱞᱮ ᱫᱚ ᱢᱤᱜᱴᱟᱝ ᱥᱮᱫᱟᱭ ᱟᱹᱨᱤᱪᱟᱹᱞᱤ ᱨᱮᱱ ᱦᱚᱲ ᱠᱟᱱᱟᱞᱮ ᱟᱨ ᱟᱵᱚᱣᱟᱜ ᱥᱮᱫᱟᱭ ᱟᱹᱨᱤᱪᱟᱹᱞᱤ ᱚᱱᱟ ᱡᱩᱫᱤ ᱵᱚᱱ ᱛᱟᱲᱟᱢᱟ ᱥᱮᱫᱟᱭ ᱪᱮᱫ ᱞᱮᱠᱟ ᱡᱩᱢᱤᱫ ᱠᱚ ᱛᱟᱦᱮᱸ ᱞᱮᱱᱟ ᱪᱮᱫ ᱛᱮ ᱡᱩᱢᱤᱫ ᱠᱚ ᱛᱟᱦᱮᱸ ᱞᱮᱱᱟ ᱟᱸᱱ ᱩᱱᱠᱩ, ᱟᱵᱚᱣᱟᱜ ᱮᱱᱮᱡ ᱥᱮᱨᱮᱧ ᱮᱢᱟᱱ ᱛᱮᱢᱟᱱ ᱡᱟᱦᱟᱸ ᱟᱵᱚᱣᱟᱜ ᱥᱚᱢᱟᱡᱽ ᱨᱮ ᱢᱮᱱᱟᱜ ᱛᱟᱵᱚᱱᱟ᱾ ᱚᱱᱟ ᱠᱚ ᱥᱟᱵ ᱥᱟᱶᱴᱟᱣ ᱚᱠᱟ ᱞᱮᱠᱟ ᱵᱚ ᱪᱤᱠᱟᱭᱟ ᱡᱮᱢᱚᱱ ᱵᱟᱦᱟ ᱵᱤᱛᱟᱹᱢ‌ ᱵᱟᱦᱟ ᱵᱟᱯᱞᱟ ᱠᱚᱨᱮ, ᱮᱢᱟᱱ ᱠᱚᱨᱮ ᱡᱮ ᱪᱮᱜ ᱞᱮᱠᱟ ᱵᱚ ᱵᱚᱸᱜᱟᱭᱟ ᱪᱤᱠᱟ ᱭᱟᱵᱚ ᱥᱟᱶᱼᱥᱟᱶᱛᱮ
ᱮᱢᱟᱱ ᱠᱚ ᱡᱟᱦᱟᱸ ᱱᱟᱜ ᱛᱟᱦᱮᱸᱱ ᱛᱟᱵᱚᱱᱟ ᱥᱟᱶᱛᱮ ᱡᱩᱢᱤᱫ ᱠᱟᱛᱮ ᱜᱮ ᱡᱚᱛᱚ ᱵᱚ ᱠᱟᱢᱤᱭᱟ ᱡᱮᱢᱚᱱ ᱵᱟᱯ ᱯᱞᱟ ᱚᱲᱟᱜ ᱠᱚ ᱵᱷᱟᱸᱰᱟᱱ ᱚᱲᱟᱜ ᱠᱚ ᱥᱮᱫᱟᱭ ᱨᱮᱱᱟᱜ ᱡᱟᱦᱟᱸ ᱟᱹᱨᱤᱪ, ᱪᱟᱹᱞᱤ ᱢᱮᱱᱟᱜ ᱛᱟᱵᱚᱱᱟ ᱥᱟᱱᱟᱢ ᱠᱚᱜᱮ ᱥᱟᱶᱛᱮ ᱛᱟᱦᱮᱸ ᱠᱟᱛᱮᱜ ᱵᱚᱼᱼ ᱠᱚᱨᱟᱣᱟ ᱚᱱᱟ ᱠᱚ ᱡᱩᱫᱤ ᱱᱤᱛ ᱦᱚᱸ ᱵᱚᱱ ᱵᱷᱟᱵᱤᱭᱟ ᱡᱮ ᱱᱚᱝᱠᱟ ᱠᱟᱛᱮᱜᱼᱼ ᱟᱞᱮᱭᱟᱜ ᱥᱚᱢᱟᱡᱽ ᱨᱮ ᱡᱩᱢᱤᱫ ᱛᱟᱦᱮᱱ ᱫᱚᱨᱠᱟᱨᱚᱜ ᱠᱟᱱᱟ᱾ ᱡᱩᱢᱤᱫ ᱥᱟᱶᱛᱮ ᱥᱟᱶᱛᱟ ᱨᱮ ᱮᱢᱚᱱᱼᱼ ᱠᱤᱪᱷᱩ ᱦᱚᱲ ᱱᱤᱛ ᱫᱚᱨᱠᱟᱨᱚᱜ ᱠᱟᱱ ᱛᱟᱵᱤᱱᱟ ᱡᱩᱢᱤᱫ ᱞᱟᱹᱜᱤᱫ ᱡᱟᱦᱟᱸ ᱠᱚᱫᱚᱼᱼ ᱢᱮᱱᱟ ᱱᱤᱧ ᱡᱟᱦᱟᱸᱭ ᱠᱚᱫᱚ ᱠᱚ ᱥᱤᱠᱷᱱᱟᱹᱛᱷ ᱜᱮᱭᱟ᱾ ᱡᱮ ᱱᱤᱛᱚᱜᱟᱜ ᱫᱤᱱ ᱨᱮ ᱚᱠᱟ ᱞᱮᱠᱟ ᱠᱟᱛᱮᱜ ᱟᱵᱚ ᱥᱟᱱᱛᱟᱲ ᱵᱚ ᱞᱟᱦᱟᱜ-ᱟ᱾ ᱟᱵᱚ ᱵᱚ ᱥᱤᱠᱷᱱᱟᱹᱛᱚᱜ-ᱟ᱾ ᱟᱵᱚ ᱞᱟᱴᱩ ᱦᱚᱲ ᱵᱚ ᱛᱮᱭᱟᱨᱚᱜ-ᱟ᱾ ᱟᱻ ᱞᱟᱯᱷᱟᱝ ᱨᱮ ᱟᱵᱚ ᱥᱮᱪᱮᱜ ᱠᱟᱛᱮᱜ ᱟᱹᱰᱤ ᱞᱟᱯᱷᱟᱝ ᱟᱰᱤᱼᱼ ᱥᱟᱺᱜᱤᱧ ᱵᱚᱱ ᱥᱮᱱ ᱫᱟᱲᱮᱭᱟᱜ-ᱟ ᱾ ᱱᱚᱣᱟ ᱠᱚ ᱫᱤᱥᱼᱦᱩᱫᱤᱥ ᱡᱩᱫᱤ ᱟᱹᱛᱩ ᱛᱟᱞᱟᱨᱮ ᱵᱮᱥ ᱴᱷᱤᱠ ᱵᱚᱱ ᱮᱢ ᱫᱟᱲᱮ ᱭᱟᱠᱚᱣᱟ᱾ ᱛᱟᱣᱞᱮ ᱠᱷᱟᱱ ᱜᱮ ᱟᱹᱞᱤᱧ ᱞᱤᱧ ᱢᱚᱱᱮᱭᱟ ᱡᱮ ᱟᱵᱚ ᱫᱚᱼᱼ ᱵᱚ ᱡᱩᱢᱤᱫᱚᱜ-ᱟ᱾ ᱱᱤᱭᱟᱹ ᱠᱟᱛᱷᱟ ᱞᱤᱧ ᱢᱮᱱᱟ᱾
ᱦᱚᱭ ᱦᱚᱭ ᱥᱟᱹᱨᱤ ᱜᱮ ᱟᱹᱰᱤ ᱱᱟᱯᱟᱭ ᱜᱮᱵᱤᱱ ᱞᱮᱭ ᱟᱸᱡᱚᱢ ᱟᱜ ᱞᱤᱧᱟᱹ ᱡᱮᱼᱼ ᱟᱵᱚ ᱫᱚᱼᱼ ᱱᱚᱜ-ᱚᱭ ᱡᱟᱦᱟᱸ ᱡᱩᱢᱤᱫ ᱵᱚᱱ ᱧᱮᱞᱮᱜ-ᱟ ᱯᱟᱦᱤᱞ ᱫᱚ ᱟᱹᱰᱤ ᱡᱩᱢᱤᱫ ᱠᱟᱛᱮᱜ ᱜᱮᱠᱚ ᱛᱟᱦᱮᱸ ᱠᱟᱱ ᱛᱟᱦᱮᱸᱜ-ᱟ ᱥᱮᱼᱼ ᱡᱟᱜᱟ ᱟᱵᱚ ᱡᱩᱢᱤᱫ ᱵᱚᱱ ᱧᱮᱞ ᱞᱮᱠᱷᱟᱱ ᱚᱸᱰᱮ ᱟᱹᱛᱩ ᱦᱚᱲᱼᱼ ᱡᱟᱦᱟᱸ ᱞᱮᱠᱟ ᱢᱟᱺᱡᱷᱤ ᱱᱟᱭᱠᱮ ᱡᱚᱜᱽ ᱢᱟᱸᱡᱷᱮ‌ ᱜᱚᱲᱮᱛᱼᱼ ᱯᱟᱨᱟᱱᱤᱠ ᱦᱚᱸ ᱱᱩᱠᱩ ᱠᱚ ᱠᱚ ᱛᱟᱦᱮᱸ ᱠᱟᱱ ᱛᱮᱦᱮᱸᱜ ᱱᱩᱠᱩ ᱠᱚᱼᱼ ᱟᱨ ᱡᱟᱦᱟᱸ ᱟᱠᱚ ᱠᱚ‌ᱞᱟᱹᱭᱟ ᱥᱮ ᱢᱤᱫᱴᱟᱝ ᱟᱹᱛᱩ ᱨᱮ ᱢᱤᱫᱴᱟᱝ ᱫᱩᱯᱲᱩᱵ ᱟᱠᱷᱲᱟ ᱛᱟᱦᱮᱱᱟ ᱦᱚᱸᱜ-ᱚ ᱱᱩᱠᱩ ᱠᱚᱣᱟᱜ ᱠᱟᱛᱷᱟ ᱵᱚᱱ ᱟᱸᱡᱚᱢ ᱪᱟᱦᱮᱸᱡ᱾ ᱱᱩᱠᱩ ᱠᱚᱣᱟᱜ ᱠᱟᱛᱷᱟ ᱟᱸᱡᱚᱢ ᱠᱟᱛᱮᱜ ᱜᱮ ᱟᱵᱚ ᱟᱹᱛᱩ ᱨᱮᱱ ᱜᱩᱱᱤ ᱜᱩᱨᱤᱵᱽ ᱠᱩ ᱫᱚᱼᱼ ᱟᱵᱚᱣᱟᱜ ᱡᱟᱦᱟᱸ ᱠᱚ ᱞᱟᱹᱭ ᱠᱮ ᱚᱱᱟ ᱚᱝᱠᱟ ᱚᱱᱥᱟᱨ ᱵᱚᱱ ᱠᱟᱢᱤ ᱠᱮᱭᱟ᱾ ᱟᱫᱚ ᱚᱱᱟ ᱠᱟᱢᱤ ᱠᱮᱭᱟ ᱵᱚᱱ ᱟᱫᱚ ᱡᱩᱢᱤᱫ ᱦᱚᱸ ᱦᱚᱨᱟ ᱜᱮ ᱫᱩᱣᱟᱹᱲ᱾ ᱟᱨ ᱱᱤᱛᱚᱜ ᱵᱚᱱ ᱧᱮᱞᱮᱜ-ᱟ ᱡᱮ ᱦᱚᱸᱜᱼᱱᱟ ᱡᱩᱢᱤᱫ ᱫᱚ ᱱᱤᱛᱚᱜ ᱟᱫᱚ ᱵᱟᱝ ᱧᱮᱞᱚᱜᱚᱜ ᱠᱟᱱᱟ᱾ ᱛᱟᱞᱟ‌ ᱱᱤᱛᱚᱜ ᱵᱚᱱ ᱪᱤᱠᱟᱹᱭᱟ ᱛᱷᱟᱞᱮ ᱟᱵᱚ ᱦᱚᱸ ᱱᱩᱠᱩ ᱠᱚᱣᱟᱜ ᱠᱟᱛᱷᱟ ᱟᱸᱡᱚᱢ ᱦᱩᱭᱩᱜ ᱛᱟᱵᱚᱱᱟ ᱡᱟᱦᱟᱸ ᱛᱮ ᱟᱵᱚ ᱨᱮᱱ ᱡᱟᱦᱟᱸᱭ ᱠᱷᱟᱢ ᱠᱷᱩᱱᱴᱤ ᱠᱚ ᱢᱮᱱᱟᱜ ᱠᱚᱣᱟ᱾ ᱱᱩᱠᱩ ᱠᱚᱣᱟᱜ ᱠᱟᱛᱷᱟ ᱵᱚᱱ ᱟᱸᱡᱚᱢᱟ ᱟᱨ ᱛᱚᱵᱮ ᱟᱹᱱᱤᱡ ᱜᱮ ᱟᱵᱚᱣᱟᱜ ᱢᱤᱫᱴᱟᱝ ᱡᱩᱢᱤᱫ ᱫᱚᱼᱼ ᱛᱟᱦᱮᱱᱟ ᱦᱚᱸᱜ-ᱚᱭ ᱡᱟᱦᱟᱸ ᱵᱚ ᱞᱟᱹᱭᱮᱜ-ᱟ ᱵᱤᱦᱟ ᱨᱮ ᱵᱟᱯᱞᱟ ᱨᱮ, ᱩᱱᱟ᱾ ᱵᱷᱟᱸᱰᱟᱱ ᱨᱮ ᱥᱮ ᱪᱷᱟᱹᱴᱭᱟᱹᱨ ᱠᱚᱨᱮ ᱦᱚᱸᱼᱼ ᱱᱩᱠᱩ ᱜᱮᱠᱚ ᱞᱟᱦᱟᱜ ᱠᱟᱱ ᱛᱟᱵᱚᱱᱟ ᱚᱱᱩᱠᱩ ᱵᱮᱜᱚᱨ ᱨᱮ ᱟᱵᱚᱣᱟᱜ ᱥᱟᱶᱛᱟ ᱫᱚ ᱚᱦᱚᱭᱼᱼ ᱱᱮ ᱛᱟᱦᱮᱸ ᱠᱚᱜ-ᱟ ᱛᱟᱞᱦᱮ ᱦᱩᱸᱜ-ᱩ ᱱᱩᱠᱩ ᱠᱚᱣᱟᱜ ᱠᱟᱛᱷᱟ ᱟᱸᱡᱚᱢ ᱦᱩᱭᱩᱜᱼᱼ ᱛᱚᱵᱮ ᱛᱚᱵᱮ ᱟᱹᱱᱤᱡ ᱥᱮ ᱱᱩᱠᱩ ᱢᱟᱹᱱ ᱦᱚᱸ ᱮᱢᱟ ᱦᱩᱭᱩᱜ ᱛᱟᱵᱚᱱᱟ ᱮᱢᱟ ᱠᱚ ᱦᱩᱭᱩᱜ ᱛᱟᱵᱚᱱᱟ ᱚᱻᱛᱚᱵᱮ ᱟᱹᱱᱤᱡ ᱟᱵᱚᱣᱟᱜ ᱥᱟᱶᱛᱟ ᱨᱮ ᱟᱨᱚ ᱡᱩᱢᱤᱫ ᱫᱚ ᱦᱮᱡ ᱨᱩᱣᱟᱹᱲᱚᱜ-ᱟ ᱥᱮ ᱡᱟᱦᱟᱸ ᱞᱟᱦᱟ ᱚᱠᱟ ᱞᱮᱠᱟ ᱛᱟᱦᱮᱸ ᱠᱟᱱᱟ᱾ ᱚᱝᱠᱟ ᱦᱮᱡ ᱨᱩᱣᱟᱹᱲᱚᱜ-ᱟ᱾
ᱦᱚᱭ ᱦᱚᱭ ᱦᱚᱭ ᱜᱚᱝᱠᱮ᱾
ᱟᱨ ᱦᱚᱸ ᱵᱚᱱ ᱞᱟᱹᱭ ᱫᱟᱲᱮᱭᱟᱜ-ᱟ ᱟᱸ ᱱᱤᱛᱚᱜ ᱟᱨᱦᱚᱸ ᱵᱚᱱ ᱞᱟᱹᱭ ᱧᱮᱞᱟ ᱡᱮᱼᱼ ᱮᱸᱜ ᱟᱵᱚ ᱥᱟᱶᱛᱟ ᱨᱮᱫᱚ ᱦᱟᱸᱲᱤ ᱫᱚ ᱢᱮᱱᱟᱜ ᱛᱟᱵᱚᱱᱟ ᱥᱟᱶᱛᱟ ᱫᱷᱚᱨᱚᱢ ᱟᱨ ᱫᱚ ᱦᱟᱺᱰᱤ ᱫᱚᱼᱼ ᱱᱚᱶᱟ ᱫᱷᱚᱨᱚᱢ ᱱᱟᱜ ᱟᱨ ᱫᱷᱚᱨᱚᱢ ᱨᱮᱱᱟᱜ ᱦᱟᱺᱰᱤᱼᱼ ᱚᱱᱟ ᱫᱚ ᱫᱷᱚᱨᱚᱢ ᱱᱟᱜ ᱦᱟᱺᱰᱤ ᱪᱤᱜ ᱵᱟ ᱪᱚᱰᱚᱨ ᱦᱟᱸᱲᱤ ᱠᱟᱱ ᱛᱟᱵᱚᱱᱟ ᱚᱱᱟ ᱫᱚ᱾ ᱚᱲᱟᱜ ᱨᱮᱵᱚᱱ ᱪᱚᱰᱚᱨᱟ ᱚᱱᱟ ᱦᱟᱺᱰᱤ ᱦᱚᱸ ᱵᱚᱱ ᱧᱮᱞᱟ ᱥᱟᱶᱛᱟ ᱨᱮ ᱟᱹᱛᱷᱟᱹᱲᱤᱭᱟᱹ ᱵᱚᱱ ᱵᱮᱵᱚᱦᱟᱨᱮᱜ-ᱟ᱾ ᱚᱱᱟ ᱟᱹᱛᱷᱟᱹᱲᱤᱭᱟ ᱵᱮᱵᱚᱦᱟᱨ ᱠᱷᱟᱹᱛᱤᱨ ᱛᱮ ᱟᱵᱚ ᱢᱤᱫᱴᱟᱱ ᱡᱤᱱ ᱦᱤᱡᱩᱜ ᱠᱟᱱᱟ ᱾ ᱟᱵᱚ ᱠᱚ ᱛᱟᱞᱟ ᱨᱮᱜᱮ ᱫᱚᱢᱮ ᱚᱠᱚᱭ ᱫᱚ ᱦᱟᱸᱜ ᱫᱚᱢᱮ ᱠᱚ ᱧᱩᱭᱮᱜ ᱾ ᱫᱚᱢᱮ ᱠᱚ ᱧᱩᱭ ᱠᱷᱟᱱ ᱩᱱᱠᱩ ᱡᱟᱦᱟᱸᱭ ᱢᱤᱫᱴᱟᱝ ᱠᱟᱛᱷᱟ ᱠᱟᱯᱛᱟᱨᱚᱜ ᱛᱟᱞᱟ ᱛᱮᱜᱮ ᱾ ᱨᱚᱯᱚᱲ ᱨᱚᱯᱚᱲ ᱛᱮᱜᱮ ᱚᱱᱮ ᱢᱤᱫᱴᱟᱝ ᱠᱟᱛᱷᱟ ᱨᱮᱜᱮᱠᱚ ᱨᱮᱯᱮᱡᱼᱟ ᱟᱫᱚ ᱨᱮᱯᱮᱡ ᱛᱮᱜᱮ ᱚᱱ ᱚᱸᱰᱮ ᱠᱷᱚᱱ ᱜᱮ ᱠᱟᱣᱡᱟ. ᱥᱤᱥᱴᱤ-ᱟ ᱦᱟᱹᱴ ᱮᱲᱮ ᱩᱱᱠᱩ ᱤᱛᱟᱹ ᱥᱮᱴᱮᱨ ᱠᱟᱱᱟ ᱱᱚᱝᱠᱟ ᱠᱟᱛᱮ ᱢᱤᱫᱴᱟᱝ ᱩᱱᱤ ᱟᱫᱚ ᱵᱟᱧ ᱧᱮᱞᱮᱭᱟ ᱩᱱᱤ ᱦᱚᱲᱟᱜ ᱡᱟᱦᱟᱸᱭ ᱢᱟᱹᱡᱷᱤᱭᱟᱜ ᱠᱟᱛᱷᱟ ᱥᱮ ᱱᱟᱭᱠᱮ ᱦᱮ ᱱᱟᱭᱠᱮᱭᱟᱜ ᱠᱟᱛᱷᱟ ᱥᱮ ᱯᱟᱨᱟᱱᱤᱠᱟᱜ ᱠᱟᱛᱷᱟ ᱩᱱᱤ ᱦᱚᱲ ᱫᱚ ᱵᱟᱭ ᱟᱸᱡᱚᱢ ᱞᱮᱜᱟ᱾ ᱟ ᱟᱫᱚ ᱦᱚᱜᱚ ᱱᱚᱝᱠᱟ ᱚᱱᱟ ᱦᱟᱹᱰᱤ ᱦᱚᱸᱵᱚ ᱧᱩᱭᱟ ᱡᱮ ᱱᱚᱣᱟ ᱫᱚ ᱨᱟᱱ ᱞᱮ ᱦᱟᱹᱰᱤ ᱠᱟᱱ ᱛᱟᱵᱱᱟ ᱱᱚᱭᱟ ᱫᱚ ᱟᱹᱛᱷᱟᱹᱲᱤ ᱵᱟᱵᱚᱱ ᱵᱮᱵᱚᱦᱟᱨᱟ ᱥᱮ ᱧᱩᱭᱮᱫ ᱨᱮᱦᱚᱸᱵᱚᱱ ᱟᱹᱛᱷᱟᱹᱲᱤ ᱵᱟᱵᱚᱱ ᱱᱚᱜᱼᱚ ᱠᱟᱛᱮ ᱜᱮ ᱟᱵᱚ ᱡᱩᱢᱤᱫ ᱦᱚᱸᱠᱚᱸ ᱧᱮᱞᱟ ᱚᱱᱠᱟ ᱠᱟᱛᱮᱜ ᱨᱟᱯᱩᱫᱚᱜ ᱠᱟᱱ ᱛᱟᱵᱚᱱᱟ ᱦᱚᱸᱜᱚᱱᱟ ᱠᱚᱦᱚᱸ ᱟᱵᱚ ᱟᱛᱩ ᱴᱚᱟᱨᱮ ᱟᱞᱳᱪᱚᱱᱟ ᱦᱩᱭᱩᱜ ᱛᱟᱵᱚᱱᱟ ᱥᱮ ᱥᱟᱛᱟᱢ ᱞᱮᱠᱟᱛᱮ ᱥᱟᱵ ᱨᱟᱠᱟᱵ ᱦᱩᱭᱩᱜ ᱛᱟᱵᱚᱱᱟ᱾ ᱛᱚᱵᱮ ᱟᱱᱤᱡ ᱟᱵᱚ ᱡᱩᱫᱟᱹ ᱟᱵᱚ ᱛᱟᱞᱟᱞᱮ ᱟᱵᱟᱞ ᱡᱩᱢᱤᱫ ᱴᱟᱜ ᱨᱩᱣᱟᱹᱲ ᱦᱮᱡ ᱨᱩᱣᱟᱹᱲᱚᱜᱼᱟ ᱵᱟᱝᱠᱷᱟᱱ ᱫᱚ ᱱᱚᱜ ᱱᱚᱝᱠᱟ ᱠᱟᱛᱮᱜ ᱜᱮᱦᱟᱜ ᱟᱵᱚ ᱫᱚ ᱵᱟᱹᱲᱤᱡ ᱥᱮᱱ ᱜᱮᱵᱚᱱ ᱪᱟᱞᱟᱜᱼᱟ ᱦᱟᱸᱜ
ᱦᱳᱭ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱡᱟᱦᱟᱸ ᱫᱚ ᱦᱟᱹᱰᱤ ᱟ ᱦᱟᱹᱰᱤ ᱪᱮᱫ ᱞᱮᱠᱟ ᱠᱟᱛᱮᱜ ᱦᱟᱹᱰᱤ ᱥᱮ ᱯᱟᱲᱩᱣᱟ ᱟᱵᱚ ᱛᱤᱱᱟᱹᱜ ᱜᱟᱱᱮ ᱱᱟᱥᱚᱣᱮᱫ ᱵᱚᱱᱟ ᱟᱵᱚᱣᱟᱜ ᱛᱤᱱᱟᱹᱜ ᱜᱟᱱ ᱡᱤᱣᱤ ᱠᱮ ᱱᱟᱥᱟᱣᱮᱫ ᱜᱮᱭᱟ ᱟ ᱛᱤᱱᱟᱹᱜ ᱜᱟᱱ ᱦᱚᱲᱢᱚ ᱨᱮ ᱟᱡᱟᱨ ᱮ ᱟᱹᱜᱩ ᱟᱵᱚᱱ ᱠᱟᱱ ᱜᱮᱭᱟ ᱱᱚᱣᱟ ᱦᱟᱹᱰᱤ ᱯᱟᱹᱨᱣᱟ ᱱᱚᱣᱟ ᱛᱚ ᱟᱹᱰᱤ ᱫᱟᱢᱟᱱ ᱠᱟᱛᱷᱟ ᱵᱮᱱ ᱞᱟᱹᱭ ᱠᱮᱜᱼᱟ᱾ ᱟᱨ ᱛᱮᱦᱮᱧ ᱟᱛᱷᱟᱲᱤ ᱜᱮ ᱟᱵᱚ ᱛᱮᱦᱮᱧ ᱚᱱᱟ ᱨᱮᱵᱚᱱ ᱵᱮᱥᱛᱚ ᱠᱟᱱ ᱜᱮᱭᱟ ᱚᱱᱟ ᱠᱚᱵᱚᱱ ᱧᱩᱭᱮᱫ ᱜᱮᱭᱟ ᱡᱚᱢᱮᱫ ᱜᱮᱭᱟᱵᱚᱱ ᱥᱟᱡᱮ ᱱᱚᱣᱟ ᱫᱚ ᱡᱮ ᱵᱟᱝ ᱵᱮᱥᱟ ᱮᱱᱛᱮ ᱨᱮᱦᱚᱸ ᱟᱵᱚ ᱦᱚᱲ ᱚᱱᱟ ᱜᱮᱵᱚᱱ ᱧᱮᱞ ᱧᱟᱢᱟ ᱡᱮ ᱤᱧ ᱫᱚ ᱚᱱᱟᱧ ᱧᱩᱭ ᱞᱮᱠᱷᱟᱱ ᱵᱮᱥᱤᱧ ᱛᱟᱦᱮᱱᱟ ᱢᱮᱱᱠᱷᱟᱱ ᱵᱮᱥ ᱫᱚ ᱤᱱᱟᱹ ᱥᱚᱢᱚᱭ ᱴᱩᱠᱩ ᱛᱟᱦᱮᱱ ᱜᱮᱭᱟ ᱵᱟᱝ ᱢᱮᱱᱛᱮᱫᱚ ᱵᱟᱝ ᱢᱮᱱᱠᱷᱟᱱ ᱦᱚᱲᱢᱚ ᱨᱮ ᱫᱤᱱ ᱫᱤᱱ ᱧᱩ ᱞᱮᱠᱷᱟᱱ ᱢᱤᱫᱴᱤᱡ ᱟᱡᱟᱨ ᱦᱤᱡᱩᱜ ᱜᱮᱭᱟ ᱟᱨ ᱡᱟᱦᱟᱸ ᱟᱡᱟᱨ ᱛᱮ ᱟᱵᱚ ᱵᱚᱱ ᱱᱟᱥᱟᱜ ᱜᱮᱭᱟ ᱟᱪᱪᱷᱟ ᱜᱚᱝᱠᱮ ᱱᱤᱭᱟᱹᱞᱤᱧ ᱢᱮᱱᱟ ᱡᱮ ᱡᱚᱫᱤ ᱟᱵᱚ ᱦᱟᱹᱰᱤ ᱥᱮ ᱯᱟᱹᱲᱣᱟ ᱱᱚᱣᱟ ᱠᱚ ᱡᱩᱫᱤ ᱵᱟᱵᱚᱱ ᱧᱩᱭᱟ᱾ ᱛᱟᱦᱟᱞᱮ ᱦᱟᱯᱮᱱ ᱫᱤᱱ ᱛᱟᱭᱚᱢ ᱫᱟᱨᱟᱢ ᱟᱵᱚ ᱵᱮᱥ ᱛᱮᱵᱚᱱ ᱛᱟᱦᱮᱱᱟ ᱥᱮ ᱵᱟᱵᱚᱱ ᱛᱟᱦᱮᱱᱟ ᱥᱮ ᱧᱩ ᱠᱟᱛᱮᱫ ᱜᱮ ᱵᱮᱥ ᱵᱚᱱ ᱛᱟᱦᱮᱱᱟ ᱥᱮ ᱚᱱᱟ ᱦᱟᱹᱰᱤ ᱯᱟᱹᱨᱣᱟᱹ ᱧᱩ ᱵᱚᱫᱚᱞ ᱛᱮ ᱡᱩᱫᱤ ᱮᱴᱟᱜ ᱡᱟᱦᱟᱱᱟᱜ ᱵᱚᱱ ᱡᱚᱢᱟ ᱛᱟᱦᱚᱞᱮ ᱟᱵᱚ ᱱᱟᱯᱟᱭ ᱵᱚᱱ ᱛᱟᱦᱮᱱᱟ ᱥᱮ ᱵᱟᱵᱚᱱ ᱛᱟᱦᱮᱱᱟ? ᱛᱟᱦᱚᱞᱮ ᱚᱠᱟᱴᱟᱜ ᱵᱮᱥ ᱦᱩᱭᱩᱜᱼᱟ ᱜᱚᱝᱠᱮ ᱞᱟᱭᱵᱮᱱ ᱥᱮ?
ᱦᱳᱭ ᱦᱳᱭ ᱱᱚᱜ ᱟᱹᱰᱤ ᱟᱹᱰᱤ ᱱᱟᱯᱟᱭ ᱠᱟᱛᱷᱟ ᱜᱮᱵᱮᱱ ᱞᱟᱹᱭᱮᱼᱟ ᱡᱮ ᱦᱟᱹᱰᱤ ᱯᱟᱹᱣᱨᱟᱹ ᱨᱮᱱᱟᱜ ᱠᱟᱛᱷᱟ ᱡᱟᱦᱟᱸ ᱫᱚ ᱟᱵᱚᱣᱟᱜ ᱥᱟᱶᱛᱟ ᱨᱮᱫᱚ ᱟᱹᱰᱤ ᱵᱟᱹᱲᱛᱤ ᱦᱟᱠᱟᱱᱟ ᱠᱷᱚᱱᱟᱜ ᱵᱚᱱ ᱧᱮᱞ ᱞᱮᱠᱷᱟᱱ ᱟᱵᱚ ᱵᱚᱱ ᱧᱮᱞ ᱞᱮᱠᱷᱟᱱ ᱡᱮ ᱚ ᱱᱚᱜᱚᱭ ᱡᱮ ᱦᱟᱹᱰᱤ ᱯᱳᱭᱞᱳ ᱨᱮᱜᱮᱧ ᱞᱟᱹᱭ ᱠᱮᱜᱼᱟ ᱡᱮ ᱦᱟᱹᱰᱤ ᱫᱚ ᱟᱵᱚᱣᱟᱜ ᱫᱚ ᱨᱟᱱ ᱠᱟᱱᱟ᱾ ᱦᱮᱸ ᱚᱠᱛᱚ ᱡᱟᱹᱱᱤᱡ ᱨᱟᱱ ᱞᱮᱠᱟᱭ ᱠᱟᱹᱢᱤᱭᱟ ᱨᱟᱱ ᱞᱮᱠᱟᱭ ᱠᱟᱹᱢᱤᱭᱟ ᱛᱚ ᱨᱟᱱ ᱞᱮᱠᱟ ᱜᱮ ᱠᱟᱢᱤᱭᱟ ᱱᱚᱣᱟ ᱫᱚ ᱟᱵᱚ ᱫᱚ ᱥᱟᱶᱛᱟ ᱨᱮᱫᱚ ᱢᱮᱱᱟᱜ ᱠᱟᱫ ᱜᱮᱭᱟ ᱟᱨ ᱛᱟᱦᱮᱱ ᱜᱮᱭᱟ ᱟᱫᱚ ᱞᱟᱹᱭᱟᱵᱚᱱ ᱡᱮ ᱱᱚᱜ ᱱᱚᱣᱟ ᱦᱟᱹᱰᱤ ᱫᱚ ᱟᱵᱚ ᱫᱚ ᱥᱟᱶᱛᱟ ᱨᱮ ᱡᱚᱠᱷᱚᱱ ᱵᱚᱱ ᱫᱚᱦᱚ ᱠᱮ ᱛᱟᱦᱮᱱᱟ ᱥᱮ ᱢᱤᱫᱴᱟᱝ ᱚᱱᱟ ᱫᱚ ᱵᱟᱹᱲᱤᱡ ᱡᱤᱱᱤᱥ ᱜᱮ ᱢᱤᱫᱴᱟᱝ ᱚᱨ ᱟᱜᱩᱭᱟᱭ ᱵᱟᱹᱲᱤᱡ ᱥᱮ ᱱᱚᱜᱚᱭ ᱧᱩ ᱵᱩᱞᱩᱜ ᱠᱟᱱᱟ ᱠᱚ ᱢᱟᱱᱢᱤ ᱠᱩ ᱧᱩ ᱵᱩᱞ‌ ᱞᱮᱠᱷᱟᱱ ᱟᱭᱟᱜ ᱵᱚᱦᱚᱜ ᱨᱮᱱᱟᱜ ᱡᱟᱦᱟᱸ ᱩᱭᱦᱟᱹᱨ ᱵᱷᱟᱵᱽᱱᱟ ᱚᱱᱟ ᱩᱭᱦᱟᱹᱨ ᱵᱷᱟᱵᱱᱟ ᱫᱚ ᱟᱫᱚ ᱦᱤᱲᱤᱧ ᱧᱚᱜ ᱠᱟᱛᱮ ᱮᱴᱟᱜᱟᱜ ᱠᱟᱹᱢᱤ ᱠᱚᱭ ᱞᱟᱦᱟᱜᱼᱟ ᱩᱱᱤ ᱦᱚᱸ ᱛᱚᱠᱷᱚᱱ ᱫᱚ ᱩᱱᱤ ᱫᱚ ᱡᱟᱦᱟᱱᱟᱜ ᱜᱮ ᱠᱟᱛᱷᱟᱢ ᱞᱟᱹᱭᱟ ᱚᱱᱟ ᱠᱟᱛᱷᱟ ᱠᱷᱚᱱᱜᱮ ᱩᱱᱤᱫᱚ ᱨᱟᱹᱜᱤ ᱟᱲᱤᱥ ᱥᱤᱨᱡᱚᱱᱚᱜ ᱛᱟᱭᱟ ᱨᱟᱹᱜᱤ ᱟᱹᱲᱤᱥ ᱥᱤᱨᱡᱚᱱ ᱞᱮᱱᱠᱷᱟᱱ ᱜᱮ ᱩᱱᱤ ᱫᱚ ᱛᱚᱠᱷᱚᱱ ᱩᱭᱦᱟᱹᱨ ᱩᱱᱫᱚ ᱵᱟᱹᱲᱤᱡᱟᱜ ᱮ ᱩᱭᱦᱟᱹᱨᱟ ᱱᱚᱝᱠᱟ ᱠᱟᱛᱮ ᱟᱫᱚ ᱟᱛᱩ ᱨᱮᱱ ᱦᱚᱲ ᱡᱟᱦᱟᱸ ᱚᱱᱟ ᱟᱛᱩᱨ ᱨᱮᱱ ᱦᱚᱲ ᱠᱚ ᱢᱟᱱᱟᱭᱮᱭᱟ ᱚᱱᱟ ᱢᱟᱱᱟ ᱠᱟᱛᱷᱟ ᱦᱚᱸ ᱵᱟᱭ ᱟᱸᱡᱚᱢᱟᱭ ᱾ ᱱᱚᱜᱼᱚ ᱱᱚᱝᱠᱟ ᱠᱟᱛᱮᱜ ᱜᱮ ᱢᱤ ᱢᱫᱴᱟᱱ ᱡᱩᱢᱤᱫ ᱨᱮᱱᱟᱜ ᱠᱟᱛᱷᱟ ᱫᱚ ᱨᱟᱹᱯᱩᱫ ᱪᱟᱞᱟᱜᱼᱟ ᱾ ᱱᱚᱣᱟ ᱠᱚᱫᱚ ᱟᱵᱚ ᱥᱟᱶᱛᱟ ᱨᱮᱫᱚ ᱵᱚᱱ ᱧᱮᱞ ᱞᱮᱠᱷᱟᱱ ᱥᱮᱵᱚᱱ ᱞᱟᱹᱭ ᱫᱟᱲᱮᱭᱟᱜᱼᱟ ᱾ ᱱᱚᱣᱟ ᱠᱚᱫᱚ ᱢᱤ ᱢᱤᱫ ᱛᱮ ᱦᱟᱺᱰᱤ ᱫᱚ ᱛᱟᱦᱮᱱᱟ ᱨᱟᱱ ᱞᱟᱹᱭᱟ ᱦᱟᱺᱰᱤ ᱫᱚ ᱪᱚᱰᱚᱨ ᱦᱟᱺᱰᱤ ᱠᱟᱱᱟ ᱡᱟᱦᱟᱸ ᱛᱮ ᱟᱵᱚ ᱱᱚᱣᱟ ᱫᱚ ᱟᱵᱚᱣᱟᱜ ᱡᱟᱦᱟᱸ ᱴᱷᱟᱶ ᱨᱮᱱᱟᱜ ᱵᱚᱸᱜᱟᱜ ᱦᱺᱰᱤ ᱠᱟᱱ ᱛᱟᱵᱚᱱᱟ ᱩᱱ ᱨᱮᱜᱮ ᱵᱚᱱ ᱪᱚᱰᱚᱨᱟ ᱾ ᱟᱹᱛᱷᱲᱤᱭᱟᱹ ᱫᱚ ᱵᱟᱵᱚᱱ ᱵᱮᱵᱚᱦᱟᱨᱟ ᱦᱮᱸ ᱛᱚᱵᱮ ᱟᱹᱱᱤᱡ ᱜᱮ ᱟᱵᱚ ᱱᱟᱯᱟᱭ ᱵᱚᱱ ᱛᱟᱦᱮᱱᱟ ᱾ ᱚᱱᱟ ᱥᱟᱶᱛᱮ ᱟᱵᱚᱣᱟᱜ ᱦᱚᱲᱢᱚ ᱦᱚᱸ ᱱᱟᱯᱟᱭ ᱛᱟᱦᱮᱱᱟ ᱾ ᱜᱷᱟᱨᱨᱚᱸᱡᱽ ᱨᱮᱱᱟᱜ ᱜᱷᱟᱨᱚᱸᱡᱽ ᱦᱚᱲ ᱦᱚᱸ ᱱᱟᱯᱟᱭ ᱠᱚ ᱛᱟᱦᱮᱱᱟ, ᱩᱱᱤ ᱛᱚᱠᱷᱚᱱ ᱩᱱᱜᱮ ᱩᱭᱦᱟᱹᱨ ᱫᱟᱲᱮᱭᱟᱜ-ᱟᱭ ᱡᱚᱠᱷᱚᱱ ᱜᱮ ᱟᱭᱟᱜ ᱢᱤᱫᱴᱟᱝ ᱜᱷᱟᱨᱚᱸᱡᱽ ᱡᱩᱫᱤ ᱱᱟᱯᱟᱭ ᱫᱚᱦᱚᱭᱟ ᱩᱱᱜᱮ ᱟᱭᱟᱜ ᱩᱭᱦᱟᱹᱨ ᱦᱮᱡ ᱟᱭᱟ᱾ ᱡᱮ ᱤᱧᱦᱚᱸ ᱮᱴᱟᱜ ᱜᱟᱛᱟᱠ ᱨᱮᱱ ᱦᱚᱲ ᱞᱮᱠᱟ ᱤᱧᱦᱚᱸ ᱱᱟᱯᱟᱭ ᱛᱟᱦᱮᱸ ᱦᱩᱭᱩᱜ ᱛᱤᱧᱟᱹ ᱱᱚᱣᱟ ᱫᱷᱟᱹᱨᱛᱤ ᱨᱮ ᱤᱧ ᱦᱚᱧ ᱦᱮᱡ ᱟᱠᱟᱱᱟ ᱢᱤᱫᱴᱟᱝ ᱢᱟᱱᱟᱣᱟ ᱞᱮᱠᱟᱛᱮ ᱤᱧ ᱦᱚᱸ ᱱᱟᱯᱟᱭ ᱜᱮ ᱛᱟᱦᱮᱸ ᱦᱩᱭᱩᱜ ᱛᱤᱧᱟᱹ ᱦᱚᱜ-ᱚᱱᱟ ᱠᱟᱛᱷᱟ ᱠᱚᱭ ᱩᱭᱦᱟᱹᱨ ᱵᱷᱟᱵᱽᱱᱟ ᱫᱟᱲᱮᱭᱟᱜᱼᱟ ᱾
ᱟᱹᱰᱤ ᱱᱟᱯᱟᱭ, ᱟᱹᱰᱤ ᱱᱟᱯᱟᱭ ᱛᱮᱞᱟ ᱵᱤᱱ ᱢᱮᱱ ᱠᱮᱜᱼᱟ ᱱᱚᱣᱟ ᱟᱹᱰᱤ ᱡᱚᱛᱷᱟᱛ ᱵᱮᱤᱱ ᱞᱟᱹᱭ ᱠᱮᱜᱼᱟ ᱾ ᱥᱟᱹᱨᱤᱜᱮ ᱟᱵᱚ ᱦᱟᱺᱰᱤ ᱡᱩᱫᱤ ᱵᱚᱱ ᱵᱟᱹᱜᱤ ᱜᱮᱭᱟ ᱛᱟᱦᱚᱞᱮ ᱟᱵᱚ ᱦᱚᱸ ᱵᱮᱥ ᱵᱚ ᱛᱟᱦᱮᱱᱟ ᱦᱚᱲᱢᱚ ᱡᱤᱣᱤ ᱦᱚᱸ ᱵᱮᱥ ᱛᱟᱦᱮᱱᱟ, ᱥᱟᱶ ᱥᱟᱶᱛᱮ ᱟᱵᱚᱣᱟᱜ ᱜᱷᱟᱨᱚᱸᱡᱽ ᱚᱱᱟ ᱦᱚᱸ ᱟᱹᱰᱤ ᱱᱟᱯᱟᱭ ᱛᱟᱦᱮᱱᱟ ᱾ ᱥᱟᱶ ᱥᱟᱶᱛᱮ ᱟᱵᱚᱣᱟᱜ ᱟᱛᱩ ᱚᱲᱟᱜ, ᱥᱟᱶ ᱥᱟᱶᱛᱮ ᱫᱤᱥᱚᱢ ᱦᱚᱸ ᱾ ᱟᱨ ᱞᱟᱹᱲᱦᱟᱹᱭ ᱠᱟᱹᱯᱟᱨᱤ ᱱᱚᱣᱟ ᱠᱚ ᱵᱟᱝ ᱦᱩᱭᱩᱜ ᱜᱮᱭᱟ ᱾ ᱱᱚᱝᱠᱟ ᱠᱟᱛᱮᱜ ᱱᱚᱣᱟ ᱵᱚᱱ ᱵᱟᱹᱜᱤ ᱞᱮᱠᱷᱟᱱ ᱢᱟ ᱟᱵᱚᱣᱟᱜ ᱞᱟᱦᱟᱱᱛᱤ ᱰᱟᱦᱟᱨ ᱟᱹᱰᱤ ᱥᱮᱱ ᱟᱹᱰᱤ ᱞᱟᱦᱟ ᱥᱮᱱ ᱜᱮ ᱞᱟᱦᱟᱜᱼᱟ ᱾ ᱟᱨ ᱞᱟᱦᱟ ᱠᱟᱛᱮᱫ ᱦᱚᱲ ᱞᱮᱠᱟ ᱦᱚᱲ ᱵᱚ ᱵᱮᱱᱟᱜᱼᱟ ᱾ ᱱᱚᱣᱟ ᱫᱚ ᱮᱠᱫᱚᱢ ᱮᱠᱟᱞ ᱥᱟᱨᱤ ᱠᱟᱛᱷᱟ ᱠᱟᱱ ᱜᱮᱭᱟ ᱜᱚᱝᱠᱮ ᱾
ᱦᱚᱳᱭ ᱜᱚᱝᱠᱮ ᱢᱟᱥᱮ ᱟᱨᱚ ᱢᱤᱫ ᱵᱟᱨ ᱠᱟᱛᱷᱟ ᱠᱩᱠᱞᱤ ᱞᱤᱧ ᱫᱚᱦᱚᱭᱮᱫᱼᱟ, ᱡᱮ ᱦᱚᱜᱼᱚᱭ ᱵᱚᱱ ᱧᱮᱞ ᱟᱠᱟᱜ-ᱟ ᱡᱮ ᱟᱵᱚ ᱡᱮ ᱦᱚᱜ-ᱚᱭ ᱡᱮ ᱟᱵᱚᱣᱟᱜ ᱡᱟᱦᱟᱸ ᱫᱟᱜ ᱡᱮ ᱵᱟᱹᱲᱤᱡᱚᱜ ᱠᱟᱱ ᱛᱟᱦᱮᱸᱫ ᱡᱮ ᱟᱵᱚᱨᱮᱱ ᱦᱟᱯᱲᱟᱢ ᱠᱚᱫᱚ ᱱᱚᱜ-ᱚᱝᱠᱟ ᱢᱟᱱᱮ ᱱᱮᱛᱟᱨ ᱞᱮᱠᱟ ᱦᱚᱸᱜᱼᱚᱭ ᱠᱩᱧ ᱩᱱᱠᱩ‌ ᱩᱱᱠᱩ ᱫᱚ ᱡᱟᱦᱟᱸ ᱚᱱᱟ ᱵᱟᱠᱚ ᱞᱟᱹᱭᱟ ᱥᱩᱡ ᱰᱟᱰᱤ ᱫᱟᱜ ᱠᱚ ᱧᱩ ᱞᱮᱜᱼᱟ, ᱱᱮᱛᱟᱨ ᱟᱫᱚ ᱱᱚᱣᱟ ᱥᱩᱪ ᱰᱟᱰᱤ ᱫᱟᱜ ᱟᱵᱚ ᱵᱚᱱ ᱧᱩ ᱞᱮᱠ ᱦᱮᱸ ᱵᱚᱱ ᱛᱟᱦᱮᱸ ᱫᱟᱲᱮᱭᱟᱜᱼᱟ ᱥᱮ ᱵᱟᱝᱟ? ᱥᱮ ᱟᱵᱚ ᱚᱱᱮ ᱚᱛ ᱞᱟ ᱠᱟᱛᱮᱜ ᱜᱮ ᱫᱟᱜ ᱵᱚᱱ ᱧᱩᱭᱟ ᱚᱱᱠᱟᱱᱟᱜ ᱫᱟᱜ ᱧᱩ ᱛᱮᱜᱮ ᱵᱷᱟᱜᱤ ᱵᱚᱱ ᱛᱟᱦᱮᱱᱟ? ᱢᱟᱥᱮ ᱚᱱᱟ ᱤᱫᱤ ᱠᱟᱛᱮ ᱡᱩᱫᱤ ᱵᱮᱱ ᱫᱟᱲᱮᱜ
ᱦᱳᱭ ᱜᱚᱢᱠᱮ ᱟᱹᱰᱤ ᱫᱟᱢᱟᱱ ᱠᱩᱠᱞᱤ ᱵᱮᱱ ᱫᱚᱦᱚ ᱠᱮᱫᱟ, ᱥᱮᱫᱟᱭ ᱦᱚᱲ ᱢᱟ ᱥᱩᱸᱡ ᱰᱟᱰᱤ ᱫᱟᱜ ᱧᱩ ᱠᱟᱛᱮᱫ ᱠᱚ ᱛᱟᱦᱮᱱ ᱠᱟᱱ ᱛᱟᱦᱮᱸᱫ ᱢᱮᱱᱠᱷᱟᱱ ᱱᱤᱛᱚᱜ ᱟᱵᱚ ᱵᱚᱱ ᱛᱟᱦᱮᱸ ᱫᱟᱲᱮᱜᱼᱟ ᱥᱮ ᱵᱟᱝ? ᱥᱮ ᱵᱚ ᱠᱩᱧ ᱨᱮᱭᱟᱜ ᱞᱟ ᱠᱟᱛᱮᱜ ᱵᱚ ᱧᱩᱭᱟ? ᱟᱹᱰᱤ ᱫᱟᱢᱟᱱ ᱠᱟᱛᱷᱟ ᱾ ᱧᱮᱞ ᱵᱮᱱ ᱜᱚᱢᱠᱮ ᱱᱤᱛᱚᱝ ᱫᱤᱱ ᱫᱤᱱ ᱛᱮ ᱫᱤᱱ ᱠᱚ ᱵᱚᱫᱚᱞ ᱤᱫᱤᱭ ᱠᱟᱱᱟ ᱾ ᱟᱨ ᱱᱤᱛᱚᱜ ᱵᱤᱨ ᱵᱩᱨᱩ ᱠᱚ ᱢᱟᱜ ᱴᱟᱺᱰᱤ ᱠᱟᱛᱮᱫ ᱯᱷᱮᱠᱴᱨᱤ ᱠᱚ ᱵᱟᱹᱭ ᱪᱟᱣᱱᱟ, ᱠᱟᱨᱠᱷᱟᱱᱟ ᱵᱟᱭᱥᱟᱹᱣ ᱮᱱ ᱛᱟᱵᱱᱟ ᱟᱹᱰᱤ ᱜᱟᱱ ᱡᱤᱱᱤᱥ ᱱᱚᱝᱠᱟ ᱠᱟᱛᱮᱜ ᱦᱩᱭᱱᱟ ᱜᱟᱹᱰᱤ ᱜᱷᱚᱲᱟ ᱦᱩᱭᱮᱱ ᱛᱟᱵᱮᱱᱟ, ᱡᱟᱦᱟᱸᱛᱮ ᱟᱵᱤᱱᱟᱜ ᱟᱹᱰᱤ ᱜᱟᱱ ᱫᱩᱥᱚᱱ ᱵᱮᱱᱟᱜ ᱠᱟᱱ ᱛᱟᱵᱮᱱᱟ, ᱠᱚᱞ ᱠᱟᱨᱠᱷᱟᱱᱟ ᱠᱷᱚᱱᱟᱜ ᱡᱟᱦᱟᱸ ᱵᱚᱨᱡᱚ ᱯᱚᱫᱟᱨ ᱛᱚ ᱚᱰᱚᱠᱚᱜ ᱠᱟᱱ ᱛᱟᱵᱮᱱᱟ ᱡᱟᱦᱟᱸ ᱟᱵᱚᱨᱡᱚᱱᱟ, ᱡᱟᱦᱟᱸ ᱱᱚᱝᱨᱟ ᱚᱱᱟ ᱠᱚ ᱦᱮᱡ ᱠᱟᱛᱮ ᱫᱟᱜ ᱨᱮ ᱢᱮᱥᱟᱜ ᱠᱟᱱᱟ ᱜᱚᱢᱠᱮ, ᱟᱨ ᱚᱱᱟ ᱫᱟᱜ ᱧᱮᱞ ᱵᱮᱱ ᱜᱟᱰᱟ ᱜᱟᱰᱟ ᱛᱮ ᱦᱮᱡ ᱠᱟᱛᱮ ᱜᱟᱰᱟᱨ ᱨᱮ ᱧᱮᱞ ᱵᱮᱱ ᱫᱟᱜ ᱨᱮ ᱡᱩᱚᱫᱤ ᱪᱤᱱᱤ ᱵᱮᱱ ᱢᱮᱥᱟᱭᱟ ᱛᱚ ᱚᱱᱟ ᱫᱚ ᱫᱟᱜ ᱫᱚᱭ ᱜᱟᱵᱟᱣ ᱜᱮᱭᱟ ᱥᱮ ᱵᱩᱞᱩᱝ ᱵᱮᱱ ᱢᱮᱥᱟᱭᱟ ᱫᱟᱜ ᱨᱮ ᱚᱱᱟ ᱫᱚᱭ ᱜᱟᱵᱟᱣ ᱜᱮᱭᱟ ᱛᱚ ᱥᱮᱭ ᱚᱱᱟ ᱫᱟᱜ ᱦᱚᱸ ᱡᱟᱦᱟᱸ ᱵᱟᱹᱲᱤᱡ ᱫᱟᱜ ᱚᱱᱟ ᱫᱟᱜᱽ ᱢᱟ ᱞᱟᱛᱟᱨ ᱨᱮ ᱢᱮᱥᱟᱜ ᱠᱟᱱᱟ ᱞᱟᱛᱟᱨ ᱥᱮᱱ ᱡᱚᱛᱚ ᱦᱟᱥᱟ ᱨᱮ ᱵᱟᱭ ᱵᱟᱭ ᱛᱮ ᱞᱟᱛᱟᱨ ᱥᱮᱱ ᱢᱮᱥᱟ ᱢᱮᱥᱟ ᱛᱮ ᱢᱤᱫ ᱴᱷᱮᱱᱚᱜ ᱠᱟᱱ ᱜᱮᱭᱟ ᱟᱨ ᱚᱱᱟ ᱫᱟᱜᱽ ᱜᱮ ᱛᱚ ᱟᱵᱚ ᱛᱮᱦᱮᱧ ᱱᱚᱞᱠᱩᱯ ᱠᱷᱚᱱ ᱥᱮ ᱠᱩᱧ ᱠᱷᱚᱱ ᱵᱚᱱ ᱧᱩᱭᱮᱜ ᱜᱮᱭᱟ᱾ ᱟᱨ ᱚᱱᱟ ᱫᱚ ᱛᱟᱣ ᱠᱟᱹᱴᱤᱡ ᱥᱩᱫᱷᱚᱱᱚᱜ ᱠᱟᱱᱟ ᱢᱮᱱᱠᱷᱟᱱ ᱡᱟᱦᱟᱸ ᱱᱤᱛᱚᱜ ᱪᱮᱛᱟᱱ ᱨᱮᱭᱟᱜ ᱫᱟᱜ ᱡᱩᱫᱤ ᱵᱚᱱ ᱧᱩᱭᱟ ᱢᱚᱴᱟ ᱢᱩᱴᱤ ᱫᱚᱥ ᱯᱷᱩᱴ ᱵᱟᱨᱚ ᱯᱷᱩᱴ ᱨᱮᱭᱟᱜ ᱫᱟᱜᱽ ᱞᱟᱛᱟᱨ ᱚᱛ ᱨᱮᱭᱟᱜ ᱫᱟᱜ ᱥᱮ ᱡᱟᱦᱟᱸ ᱴᱷᱮᱱ ᱥᱩᱡ ᱰᱟᱹᱰᱤ ᱠᱟᱛᱮᱫ ᱵᱚ ᱵᱮᱱᱟᱣᱟ ᱟᱨ ᱵᱚ ᱧᱩᱭᱟ ᱢᱮᱱᱠᱷᱟᱱ ᱚᱱᱟ ᱫᱟᱜ ᱵᱚᱱ ᱧᱩᱭ ᱞᱮᱠᱷᱟᱱ ᱜᱚᱝᱠᱮ ᱟᱵᱚ ᱫᱚ ᱡᱮᱣᱮᱛ ᱫᱚ ᱵᱟᱵᱚᱱ ᱛᱟᱦᱮᱱᱟ ᱥᱮ ᱥᱚᱸᱜᱮ ᱦᱳᱭ ᱵᱟᱨ ᱯᱮ ᱜᱷᱚᱱᱴᱟ ᱯᱚᱨᱮ ᱜᱮ ᱟᱵᱮᱱ ᱨᱩᱣᱟᱹ ᱦᱮᱡ ᱟᱵᱮᱱᱟ ᱟᱨ ᱫᱤᱱᱜᱮ ᱡᱩᱫᱤ ᱵᱮᱤᱱ ᱧᱮᱞᱟ ᱛᱟᱦᱚᱞᱮ ᱚᱸᱰᱮ ᱚᱱᱟ ᱟᱵᱮᱱ ᱟᱡᱟᱨ ᱦᱮᱡ ᱟᱵᱮᱱᱟ ᱡᱟᱦᱟᱸ ᱫᱚ ᱚᱱᱟ ᱨᱮᱱᱟᱜ ᱟᱸ ᱵᱟᱹᱲᱤᱡ ᱡᱟᱦᱟᱸ ᱚᱲᱥᱚᱝ ᱢᱮᱱᱟᱜᱼᱟ ᱫᱟᱜ ᱛᱚ ᱵᱟᱹᱲᱤᱡ ᱟᱠᱟᱱᱟ ᱚᱱᱟ ᱵᱟᱹᱲᱤᱡ ᱫᱟᱜᱽ ᱵᱮᱱ ᱧᱩ ᱞᱮᱠᱷᱟᱱ ᱡᱟᱦᱟᱸ ᱦᱚᱲᱢᱚ ᱵᱟᱹᱲᱤᱡᱚᱜᱼᱟ ᱚᱱᱮ ᱚᱱᱠᱟ ᱟᱨ ᱪᱮᱜ ᱜᱚᱝᱠᱮ
ᱦᱳᱭ ᱟᱹᱰᱤ ᱱᱟᱯᱟᱭ ᱫᱤᱥ ᱦᱩᱫᱤᱥ ᱠᱟᱛᱷᱟ ᱜᱮᱵᱤᱱ ᱞᱟᱹᱭ ᱠᱮᱜᱼᱟ ᱡᱮ ᱞᱟᱦᱟ ᱛᱮᱫᱚ ᱟᱵᱚ ᱫᱚ ᱦᱚᱸᱜ-ᱚ ᱱᱚᱝᱠᱟ